ᱟᱹᱰᱤ ᱠᱤᱪᱷᱩ ᱞᱟᱝ ᱜᱚᱞᱯᱚᱠᱮᱼᱟ ᱱᱤᱛᱚᱜ ᱪᱮᱫ ᱵᱟᱠᱷᱨᱟᱛᱮ ᱠᱟᱴᱤᱡ ᱟᱞᱟᱝ ᱜᱟᱞᱚᱪᱼᱼ ᱞᱮᱠᱷᱟᱱ ᱥᱮ ᱱᱚᱣᱟ ᱵᱟᱠᱷᱨᱟᱛᱮ ᱜᱚᱞᱯᱷᱚ ᱤᱭᱟᱹ ᱞᱮᱠᱷᱟᱱ ᱵᱷᱟᱜᱮᱼᱼ ᱠᱚᱜᱼᱟ ᱠᱟᱴᱤᱡ ᱡᱩᱫᱤ ᱟᱵᱤᱱ ᱞᱟᱹᱭ ᱥᱚᱫᱚᱨ ᱠᱮᱭᱟ ᱠᱷᱩᱵ ᱜᱮ ᱵᱷᱟᱹᱜᱮᱼᱟ ᱾
ᱜᱚᱝᱠᱮ ᱟᱹᱞᱤᱧ ᱫᱚᱞᱤᱧ ᱞᱟᱹᱭᱮᱫᱟ ᱛᱟᱦᱚᱞᱮ ᱱᱚᱜᱼᱚᱭ ᱡᱮ ᱛᱮᱦᱤᱧ ᱜᱟᱯᱟ ᱱᱚᱜᱼᱚᱭᱼᱼ ᱡᱟᱦᱟᱸ ᱵᱤᱨ ᱵᱩᱨᱩ ᱠᱚ ᱢᱮᱱᱟᱜᱼᱟᱱ ᱱᱚᱜᱼ ᱱᱚᱣᱟ ᱠᱚ ᱟᱹᱰᱤ ᱡᱟᱹᱥᱛᱤ ᱵᱚᱱ ᱢᱟᱜ ᱫᱟᱛᱚ ᱾ ᱛᱮᱦᱤᱧ ᱜᱟᱯᱟ ᱫᱚ ᱧᱮᱞᱚᱜ ᱠᱟᱱᱟ ᱟᱹᱰᱤ ᱡᱟᱹᱥᱛᱤ ᱠᱚ ᱢᱟᱜ ᱫᱟ ᱛᱟᱦᱚᱞᱮ ᱚᱱᱟᱼᱼ ᱠᱚ ᱵᱟᱨᱮᱛᱮ ᱠᱤᱪᱷᱩ ᱞᱟᱹᱭ ᱞᱮᱠᱷᱟᱡ ᱜᱚᱞᱯᱷᱚ ᱢᱟᱱᱮ ᱜᱟᱞᱢᱟᱨᱟᱣ ᱞᱮᱠᱷᱟᱡ ᱵᱟᱝ ᱡᱩᱛᱩᱜ ᱛᱮ?
ᱦᱮᱸ ᱮᱠᱫᱚᱢ ᱜᱟᱱᱚᱜ ᱜᱮᱭᱟ ᱜᱚᱝᱠᱮ ᱟᱫᱚ ᱞᱮᱭᱫᱟᱞᱤᱧ ᱟᱞᱤᱧᱜᱮ ᱟᱵᱤᱱ ᱜᱮ ᱟᱨᱟᱢᱵᱚᱭ ᱵᱮᱱ ᱢᱟ ᱟᱞᱤᱧ ᱜᱚᱲᱚ ᱥᱚᱯᱚᱦᱚᱫ ᱨᱮᱞᱤᱧ ᱛᱟᱦᱮᱱᱟ ᱾ ᱡᱚᱛᱚ ᱜᱷᱟᱹᱲᱤᱡ ᱴᱟᱭᱤᱢ ᱦᱮᱱᱟᱜᱼᱟ ᱠᱟᱨᱭᱟ ᱜᱚᱝᱠᱮ ᱡᱟᱦᱟᱸ ᱚᱠᱛᱚᱭ ᱮᱢ ᱠᱟᱜ ᱵᱚᱱᱟ ᱚᱱᱟᱨᱮ ᱟᱞᱤᱧ ᱯᱩᱨᱟᱹ ᱥᱟᱯᱼᱼ ᱥᱟᱯᱚᱨᱴ ᱞᱤᱧ ᱛᱟᱦᱮᱱᱟ ᱟᱹᱵᱤᱱ ᱯᱮᱪᱷᱟᱱ ᱨᱮ ᱟᱵᱤᱱ ᱦᱚᱸ ᱛᱟᱦᱮᱱᱵᱤᱱ ᱟᱹᱞᱤᱧ ᱯᱮᱪᱷᱟᱱ ᱨᱮ ᱾ ᱤᱱᱠᱟᱹᱱ ᱠᱤᱪᱷᱩ ᱢᱟᱱᱮ ᱟᱹᱞᱤᱧ ᱟᱹᱞᱤᱧ ᱟᱹᱵᱤᱱᱟᱜ ᱠᱷᱟᱛᱤᱨ ᱜᱮ ᱱᱚᱣᱟ ᱠᱟᱛᱷᱟ ᱫᱚ
ᱮ ᱦᱮᱸ ᱦᱩᱭ ᱞᱟᱦᱟᱜᱼᱟ ᱠᱟᱨᱚᱱ ᱮᱠᱞᱟ ᱛᱚ ᱟᱨ ᱵᱟᱝ ᱦᱩᱭᱩᱜᱼᱟ ᱦᱩᱸ ᱜᱚᱝᱠᱮ ᱛᱟᱞᱦᱮ ᱢᱮᱱᱫᱟᱞᱤᱧ ᱟᱯᱮ ᱥᱮᱫ ᱫᱚ ᱵᱤᱨ ᱫᱤᱥᱚᱢ ᱥᱮ ᱮᱢᱱᱤ ᱴᱟᱺᱰᱤ ᱫᱤᱥᱚᱢ?
ᱟᱞᱮᱥᱮᱫ ᱫᱚ ᱜᱚᱝᱠᱮ ᱱᱟᱦᱟᱸᱜ ᱱᱤᱛᱚᱜ ᱫᱚ ᱚᱱᱠᱟ ᱢᱟᱱᱮ ᱪᱮᱫ ᱠᱚ ᱞᱟᱹᱭᱟ ᱱᱤᱛᱚᱜ ᱫᱚ ᱦᱩᱭᱩᱜ ᱠᱟᱱᱟ ᱟᱞᱮᱥᱮᱫ ᱫᱚ ᱱᱤᱛᱚᱜ ᱫᱚ ᱴᱩᱰᱟᱹᱝ ᱴᱚᱰᱟᱝ ᱜᱮ ᱠᱤᱱᱛᱩ ᱮ ᱟᱞᱮ ᱥᱮᱫᱼᱼ ᱠᱷᱚᱱᱟᱜ ᱢᱚᱴᱟᱢᱩᱴᱤ ᱯᱟᱸᱪ ᱫᱚᱥ ᱠᱤᱞᱳᱢᱤᱴᱟᱨ ᱜᱟᱱ ᱪᱟᱞᱟᱜ ᱦᱩᱭᱩᱜᱼᱟ ᱢᱟᱱᱮ ᱵᱤᱨ ᱠᱚᱫᱚ ᱧᱟᱢᱚᱜᱼᱟ ᱟᱫᱚ ᱚᱱᱟᱫᱚ ᱟᱞᱮᱭᱟᱜ ᱵᱤᱨ ᱠᱚᱫᱚ ᱵᱟᱝ ᱠᱟᱱᱟ ᱟᱞᱮ ᱮᱨᱟᱼᱼ ᱨᱮ ᱫᱚ ᱵᱟᱝ ᱯᱟᱲᱟᱜᱼᱟ ᱡᱟᱦᱟᱸ ᱫᱚ ᱞᱟᱹᱭ ᱜᱟᱱᱼᱟᱮ ᱟᱞᱮ ᱫᱚ ᱵᱤᱨ ᱫᱤᱥᱚᱢ ᱚᱱᱠᱟ ᱫᱚ ᱵᱟᱝ ᱟᱞᱮ ᱫᱚ ᱴᱚᱸᱰᱟᱝ ᱜᱮ ᱮᱠᱫᱚᱢ
ᱚ ᱩᱸ ᱟᱞ ᱟᱞᱮ ᱫᱚ ᱵᱤᱨ ᱫᱤᱥᱚᱢ ᱟᱞᱮᱫᱚ ᱵᱤᱨ ᱫᱤᱥᱚᱢᱜᱮ ᱟᱞᱮᱫᱚ ᱱᱚᱜᱼᱚᱭᱼᱼ ᱫᱚ ᱟᱞᱮᱚ ᱢᱟᱱᱮ ᱡᱚᱛᱚ ᱨᱚᱠᱚᱢ ᱜᱮ ᱢᱮᱱᱟᱜᱼᱟ ᱡᱚᱛᱚ ᱨᱚᱠᱚᱢ ᱫᱟᱨᱮ ᱠᱚᱜᱮ ᱱᱚᱜᱼᱚᱭ ᱮ ᱥᱟᱨᱡᱚᱢ ᱫᱟᱨᱮ ᱠᱚ ᱢᱟᱛᱠᱚᱢ ᱫᱟᱨᱮ ᱠᱚ ᱮ ᱛᱟᱞᱮ ᱫᱟᱨᱮ ᱥᱚᱱᱟᱡᱷᱩᱨᱤ ᱫᱟᱨᱮ ᱢᱟᱱᱮ ᱡᱚᱛᱚ ᱨᱚᱠᱚᱢ ᱫᱟᱨᱮ ᱜᱮ ᱢᱮᱱᱟᱜᱼᱟ ᱛᱤᱨᱤᱞ ᱛᱟᱨᱚᱵ ᱠᱚ ᱡᱚᱛᱚ ᱞᱮᱠᱟᱱ ᱫᱟᱨᱮ ᱦᱮᱸ ᱟᱫᱚ ᱛᱮᱦᱮᱧ ᱦᱮᱸ ᱞᱟᱹᱭ ᱵᱮᱱ?
ᱟᱵᱤᱱ ᱞᱟᱹᱭ ᱞᱮᱵᱤᱱ ᱛᱟᱨᱯᱚᱨᱮ ᱞᱤᱧ ᱠᱩᱞᱤᱭᱮᱫ ᱵᱤᱱᱟ
ᱛᱟᱦᱚᱞᱮ ᱱᱚᱜᱼᱚᱭ ᱡᱮ ᱱᱚᱜᱼᱚ ᱱᱟ ᱠᱚ ᱢᱮᱱᱟᱜ ᱜᱮᱭᱟ ᱦᱮᱸ ᱠᱤᱱᱛᱩ ᱛᱟᱹᱣ ᱛᱮᱦᱮᱧ ᱜᱟᱯᱼᱼ ᱯᱟ ᱧᱮᱞᱚᱜ ᱠᱟᱱᱟ ᱤᱛᱟᱹᱱ ᱤᱛᱟᱹᱱ ᱡᱟᱭᱜᱟ ᱨᱮ ᱢᱟᱱᱮ ᱡᱟᱦᱟᱸᱼᱼ ᱟᱹᱛᱩ ᱟᱹᱛᱩ ᱤᱭᱟᱹ ᱡᱟᱭᱜᱟ ᱠᱚᱨᱮᱫ ᱫᱚ ᱩᱱᱟᱹᱜ ᱮᱠᱴᱟ ᱫᱟᱨᱮ ᱠᱚᱫᱚ ᱵᱟᱝ ᱢᱟᱜᱚᱜ ᱠᱟᱱᱟ ᱦᱟᱸᱜ ᱢᱟᱜ ᱫᱚ ᱟᱞᱮ ᱫᱚ ᱟᱹᱜᱩ ᱫᱟᱞᱮ ᱢᱟᱜ ᱦᱚᱸᱞᱮ ᱢᱟᱸᱜᱮᱫ ᱜᱮᱭᱟ ᱵᱟᱝ ᱢᱮᱱᱼᱼ ᱛᱮᱫᱚ ᱵᱟᱝ ᱡᱟᱦᱟᱱᱟᱜ ᱫᱚᱨᱠᱟᱨ ᱨᱮᱫᱚ ᱵᱮᱱ ᱢᱟᱜᱽ ᱜᱮᱭᱟ ᱛᱚ
ᱮᱠᱫᱚᱢ ᱮᱠᱫᱚᱢ ᱢᱟᱜ ᱫᱚᱨᱠᱟᱨ ᱵᱮᱱ ᱜᱮᱼᱼ ᱥᱚᱢᱚᱭ ᱨᱮ ᱢᱟᱜ ᱦᱚᱸ ᱢᱟᱜ ᱦᱩᱭᱩᱜᱼᱟ ᱨᱚᱦᱚᱭ ᱦᱚᱸ ᱨᱚᱦᱚᱭ ᱦᱩᱭᱩᱜᱼᱟ ᱠᱤᱱᱛᱩ ᱚᱱᱟ ᱡᱤᱱᱤᱥ ᱜᱮ ᱟᱸᱡ ᱟᱸᱡᱚᱢ ᱢᱮ ᱚᱱᱟ ᱡᱟᱦᱟᱸ ᱡᱤᱱᱤᱥᱼᱼ ᱟᱵᱚ ᱵᱚᱱ ᱢᱟᱜ ᱮᱫᱟ ᱵᱮᱥᱤ ᱟᱞᱤᱧ ᱞᱤᱧ ᱨᱚᱦᱚᱭ ᱨᱚᱦᱚᱭ ᱢᱤᱫᱴᱮᱱ ᱫᱟᱨᱮᱢ ᱢᱟᱜᱼᱼ ᱠᱷᱟᱱ ᱢᱚᱬᱮᱜᱚᱴᱮᱱ ᱫᱟᱨᱮ ᱨᱚᱦᱚᱭ ᱦᱩᱭᱩᱜᱼᱟ ᱚᱱᱠᱟ ᱢᱤᱴᱤᱡ ᱪᱤᱱᱛᱟᱹ ᱵᱷᱟᱵᱱᱟ ᱦᱚᱲᱟᱜ ᱡᱩᱫᱤ ᱛᱟᱦᱮᱱᱟᱼᱼ ᱱᱤᱛᱚᱜ ᱧᱮᱞ ᱵᱤᱱ ᱟᱹᱵᱤᱱ ᱡᱟᱸᱦᱟ ᱟᱹᱰᱤ ᱵᱷᱟᱜᱮ ᱟᱨᱼᱼ ᱟᱵᱤᱱ ᱡᱟᱦᱟᱸ ᱵᱤᱱ ᱞᱮᱭ ᱠᱮᱫᱼᱟ ᱟᱵᱤᱱ ᱡᱟᱦᱟᱸᱵᱤᱱ ᱞᱮᱭ ᱠᱮᱫᱼᱟ ᱡᱮ ᱵᱤᱨ ᱫᱤᱥᱚᱢ ᱠᱟᱱᱟ ᱯᱮ ᱟᱵᱤᱱ ᱧᱮᱞᱵᱤᱱ ᱱᱟᱦᱟᱸᱜ ᱱᱤᱛᱚᱜ ᱟᱯᱮ ᱵᱤᱨ ᱫᱤᱥᱚᱢ ᱠᱟᱱᱟ ᱯᱮ ᱞᱟᱦᱟᱼᱼ ᱞᱮᱠᱟ ᱫᱚ ᱡᱟᱦᱟ ᱞᱮᱠᱟᱢ ᱵᱤᱱ ᱫᱤᱥᱟᱹᱭᱟ ᱚᱱᱠᱟ ᱫᱚᱱᱦᱟᱜ ᱡᱟᱹᱱᱤᱡ ᱵᱤᱨ ᱫᱚ ᱵᱟᱹᱱᱩᱜ-ᱟ᱾
ᱵᱟᱹᱱᱩᱜ-ᱟᱱ ᱜᱚᱝᱠᱮ ᱥᱟᱹᱨᱤᱱᱟᱜ ᱵᱟᱹᱱᱩᱜ-ᱟᱱ ᱚᱱᱠᱟ ᱚᱱᱟ ᱚᱱᱠᱟ ᱫᱚ᱾ ᱱᱚᱜ-ᱚᱭ ᱟᱹᱛᱷᱟᱹᱱ ᱢᱟᱱᱮ ᱱᱮᱛᱟᱨ ᱫᱚ ᱩᱛᱷᱟᱹᱱ ᱡᱟᱭᱜᱟ ᱜᱮ ᱯᱷᱟᱸᱠᱟ ᱤᱫᱤᱭ ᱱᱟ ᱡᱟᱦᱟᱸ ᱠᱚ ᱟᱞᱮ ᱞᱮ ᱧᱮᱞ ᱞᱮᱫᱟ ᱦᱚᱧ ᱥᱩᱢᱚᱭ ᱢᱟᱱᱮ ᱠᱟᱹᱴᱤᱡ ᱠᱟᱹᱴᱤᱡ ᱨᱮ ᱱᱮ ᱩᱱᱫᱚ ᱟᱨᱚ ᱱᱚᱛᱮ ᱧᱚᱜ ᱨᱮ ᱛᱟᱦᱮᱸ ᱠᱟᱱᱟ ᱢᱟᱱᱮ ᱚᱲᱟᱜ ᱵᱷᱤᱲᱟᱹᱶ ᱥᱟᱹᱨ ᱨᱮ ᱱᱤᱛᱚᱜ ᱫᱚ ᱚᱲᱟᱜ ᱵᱷᱤᱲᱟᱹᱣ ᱠᱷᱚᱱᱟᱜ ᱥᱟᱺᱜᱤᱧ ᱧᱚᱜ ᱠᱟᱱᱟ ᱵᱩᱨᱩ ᱛᱮᱫ᱾ ᱠᱟᱨᱚᱱ ᱱᱚᱛᱮᱱᱟᱜ ᱫᱚᱠᱚ ᱢᱟᱜ ᱤᱫᱤ ᱤᱫᱤᱭᱮᱫᱟ ᱥᱮ ᱠᱷᱮᱛ ᱵᱟᱹᱛ ᱠᱚ ᱵᱮᱱᱟᱣ ᱤᱫᱤᱭᱫᱟ᱾ ᱛᱟᱦᱞᱮ ᱚᱱᱟ ᱛᱮ ᱡᱟᱭᱜᱟ ᱠᱚᱫᱚ ᱠᱟᱴ ᱢᱟᱱᱮ ᱵᱩᱨᱩ ᱫᱚ ᱠᱟᱹᱴᱤᱡ ᱤᱫᱤᱜ ᱠᱟᱱᱟ᱾ ᱱᱤᱛᱚᱜᱼᱼ ᱵᱩᱨᱩ ᱨᱮ ᱟᱵᱮᱱᱼᱟᱞᱤᱧ ᱧᱮᱞ ᱦᱩᱭᱩᱜ ᱠᱟᱱᱟ, ᱟᱞᱮ ᱱᱚᱛᱮ ᱢᱟᱱᱮ ᱩᱱᱟᱹᱜ ᱴᱟᱼᱼ ᱟᱱᱠᱟᱱᱟᱜ ᱫᱟᱨᱮ ᱠᱚᱫᱚ ᱵᱟᱹᱱᱩᱜ-ᱟ ᱢᱟᱱᱮ, ᱢᱟᱱᱮ ᱞᱟ ᱞᱟᱹᱴᱩ ᱧᱚᱜ ᱢᱟᱨᱮ, ᱢᱟᱨᱮ ᱧᱚᱜ ᱫᱟᱨᱮ ᱚᱱᱠᱟᱱᱟᱜ ᱫᱚ ᱵᱟᱹᱱᱩᱜᱼᱟ᱾ ᱟᱫᱚ ᱱᱚᱜᱼᱚᱭ ᱱᱚᱣᱟ ᱠᱚ ᱜᱮ ᱡᱟᱦᱟᱸ ᱼᱼ ᱛᱤᱱᱟᱹᱜ ᱟᱵᱚ ᱵᱚᱱ ᱢᱟᱱᱮ ᱨᱚᱦᱚᱭ ᱫᱚ ᱵᱟᱸᱼᱼ ᱵᱟᱠᱚ ᱨᱚᱦᱚᱭᱮᱫᱟ ᱛᱚ ᱛᱮᱦᱮᱧ ᱜᱟᱯᱟ ᱦᱚᱲ ᱫᱚ ᱪᱮᱫ ᱵᱮᱱ ᱢᱮᱱᱟᱼᱼ ᱟᱫᱚ ᱚᱠᱚᱭ ᱵᱮᱱ ᱢᱮᱛᱟᱭᱟ, ᱞᱟᱨᱚᱱ ᱱᱤᱡᱮ ᱱᱤᱡᱮ ᱛᱮ ᱚᱱᱟ ᱛᱮ ᱥᱤᱠᱷᱱᱟᱹᱛᱚᱜ ᱦᱳᱭᱩᱜᱼᱟ, ᱡᱮ ᱱᱤᱡᱮ ᱨᱚᱦᱚᱭ ᱢᱟᱱᱮ ᱢᱟᱜ ᱦᱳᱭᱩᱜ ᱠᱟᱱᱟ ᱢᱟᱱᱮ ᱱᱤᱡᱮ ᱜᱮ ᱨᱚᱦᱚᱭ ᱦᱳᱭᱩᱜᱼᱟ᱾ ᱚᱱᱮ ᱚᱱᱠᱟ ᱠᱟ ᱛᱮᱫ ᱜᱮ ᱢᱟᱱᱮ ᱫᱟᱨᱮ ᱠᱚᱫᱚ, ᱵᱟᱧᱪᱟᱣ ᱦᱳᱭᱩᱜᱼᱟ, ᱠᱟᱨᱚᱱ ᱱᱚᱜᱼᱱᱟ ᱫᱟᱨᱮ ᱨᱮ ᱜᱮ ᱟᱵᱚᱣᱟᱜ ᱫᱚ ᱡᱤᱣᱤ ᱫᱚ ᱱᱚᱣᱟ ᱫᱟᱨᱮ ᱵᱟᱝ ᱛᱟᱦᱮᱸ ᱞᱮᱱ ᱠᱷᱟᱡ ᱜᱮᱛᱚ ᱟᱵᱚ ᱼᱼ ᱤᱭᱟᱹ ᱥᱟᱥ ᱯᱨᱚᱥᱟᱥ ᱵᱟᱵᱚᱱ ᱧᱟᱢᱟ, ᱱᱤᱥᱟᱹᱥ ᱠᱚ ᱵᱟᱵᱚᱱ ᱧᱟᱢᱟ᱾ ᱥᱮ ᱪᱮᱫ ᱜᱚᱝᱠᱮ?
ᱦᱮᱸ ᱜᱚᱝᱠᱮ ᱟᱫᱚ ᱟᱹᱞᱤᱧ ᱞᱤᱧ ᱞᱟᱹᱭᱮᱜᱼᱟ, ᱦᱚᱜᱼᱚᱭ ᱡᱟᱦᱟᱸ ᱵᱤᱱ ᱞᱟᱹᱭ ᱠᱮᱜ-ᱟ, ᱟᱹᱰᱤ ᱪᱮᱦᱨᱟ ᱠᱟᱛᱷᱟ ᱵᱤᱱ ᱞᱟᱹᱭ ᱠᱮᱜ-ᱟ, ᱡᱮ ᱚᱱᱠᱟ ᱢᱤᱫᱴᱟᱝ ᱪᱤᱱᱛᱟᱹ ᱵᱷᱟᱵᱱᱟ ᱱᱤᱡᱮ, ᱱᱤᱡᱮ ᱛᱮ ᱜᱮᱭᱟᱱ ᱦᱳᱭᱳᱜ, ᱱᱚᱣᱟ ᱟᱹᱰᱤ, ᱟᱹᱰᱤ ᱵᱷᱟᱜᱮ ᱠᱟᱛᱷᱟ ᱵᱤᱱ ᱞᱟᱹᱭ ᱠᱮᱫᱟ, ᱟᱨ ᱦᱚᱜᱼᱚᱭ ᱡᱮᱢᱚᱱ ᱡᱟᱦᱟᱸ ᱠᱚ ᱫᱟᱨᱮ ᱠᱚ -ᱼ ᱢᱟᱜ ᱮ ᱫᱟᱨᱮ ᱠᱚ ᱢᱟᱜ ᱠᱟᱛᱮᱫ ᱫᱚ, ᱥᱚᱨᱠᱟᱨ ᱦᱚᱸᱭ ᱢᱟᱜ ᱮᱜᱟ ᱥᱚᱨᱠᱟᱨ ᱫᱚ ᱱᱟᱦᱟᱜ ᱚᱱᱠᱟ ᱫᱚ, ᱱᱤᱛᱚᱜ ᱧᱮᱞᱚᱜ ᱠᱟᱱ ᱜᱮᱭᱟ, ᱥᱳᱥᱟᱞ ᱢᱤᱰᱤᱭᱟ ᱠᱚᱨᱮ ᱦᱟᱸᱰᱮ ᱱᱟᱰᱮ ᱥᱚᱨᱠᱟᱨᱮ ᱢᱟᱜ ᱮᱜᱟᱴᱼᱟ, ᱦᱟᱱᱟ ᱱᱟᱣᱟ ᱯᱷᱮᱠᱴᱚᱨᱤ ᱠᱚ ᱵᱟᱭᱥᱟᱹᱜᱼᱟ᱾ ᱠᱤᱱᱛᱩ ᱜᱚᱝᱠᱮ ᱚᱱᱠᱟᱱᱟᱜ ᱡᱟᱭᱜᱟ ᱦᱚ, ᱡᱟᱹᱱᱤᱡ ᱢᱮᱱᱟᱜ ᱜᱮᱭᱟ, ᱡᱮ ᱚᱱᱠᱟ ᱴᱚᱰᱟᱝ ᱫᱤᱥᱚᱢ ᱠᱚ ᱡᱟᱹᱱᱤᱡ ᱢᱮᱱᱟᱜ ᱜᱮᱭᱟ᱾ ᱡᱮᱠᱳᱱᱳ ᱫᱤᱱ ᱫᱩᱱᱤᱭᱟᱹ ᱨᱮ, ᱩᱱᱟᱹᱜ ᱦᱚᱲ ᱫᱚ ᱱᱟᱦᱟᱜ, ᱢᱟᱱᱮ ᱟᱵᱚ ᱡᱟᱦᱟᱸ ᱤᱱᱰᱤᱭᱟ ᱵᱷᱟᱨᱚᱛ ᱫᱤᱥᱚᱢ ᱨᱮ, ᱵᱷᱟᱨᱚᱛ ᱫᱤᱥᱚᱢ ᱨᱮ ᱱᱟᱦᱟᱜ ᱫᱚ, ᱩᱱᱟᱹᱜ ᱫᱚ ᱵᱟᱝ ᱦᱩᱰᱤᱧᱟ, ᱢᱟᱨᱟᱝ ᱩᱛᱟᱹᱨ ᱫᱤ ᱫᱤᱥᱚᱢ ᱠᱟᱱ ᱜᱮᱭᱟ, ᱟᱵᱚ ᱫᱚ ᱢᱚᱴᱟᱢᱩᱴᱤ ᱫᱚᱢᱮ ᱫᱚ ᱵᱟᱵᱚᱱ ᱫᱚᱢᱮ, ᱫᱚ ᱵᱟᱵᱚᱱ ᱦᱩᱰᱤᱧ, ᱦᱩᱰᱤᱧᱟ ᱛᱚ ᱚᱱᱠᱟᱱᱟᱜ ᱫᱤᱥᱚᱢ ᱨᱮ ᱦᱮᱜ ᱠᱟᱛᱮ ᱟᱵᱚ ᱡᱩᱫᱤ ᱚᱱᱠᱟ ᱵᱤᱨ ᱵᱩᱨᱩ ᱢᱟᱜ ᱠᱟᱛᱮ ᱡᱟᱦᱟᱸ ᱫᱚᱼᱼ ᱮᱸ ᱞᱟᱦᱟ ᱵᱟᱨ ᱚᱱᱟ ᱧᱮᱞ ᱞᱮᱱᱟ, ᱡᱟᱦᱟᱸ ᱫᱚ ᱚᱠᱟᱨᱮ ᱦᱟᱯᱮ ᱚᱱᱟ ᱡᱟᱭᱜᱟ ᱫᱚ, ᱵᱟᱹᱞᱤᱧ ᱫᱤᱥᱟᱹᱭ ᱡᱟᱭᱦᱳᱠ ᱚᱱᱟ ᱢᱤᱫᱴᱟᱱ ᱱᱚᱝᱠᱟ ᱢᱤᱫᱴᱟᱱ ᱠᱚᱞᱮᱡᱽ ᱛᱟᱭᱚᱢ ᱨᱮ ᱚᱱᱛᱮ ᱫᱚ ᱚᱱᱟ ᱫᱚ ᱵᱟᱜᱟᱱ ᱠᱟᱱᱟ᱾ ᱚᱱᱛᱮ ᱨᱮᱠᱚ ᱢᱟᱜ ᱮᱫ ᱛᱟᱸᱦᱮᱫ, ᱛᱟᱨᱯᱚᱨ ᱜᱤᱫᱽᱨᱟᱹ ᱠᱚ ᱯᱨᱚᱴᱮᱥᱴ ᱠᱮᱜ-ᱟ ᱟᱠᱚ ᱦᱚᱨᱤᱱ ᱠᱚᱠᱚ ᱛᱩᱫᱩᱜ ᱠᱟᱱ ᱛᱟᱸᱦᱮᱫ᱾ ᱪᱮᱬᱮ ᱪᱩᱯᱲᱤ ᱠᱚ ᱛᱟᱞᱟ ᱧᱤᱫᱟᱹ ᱠᱚ ᱨᱟᱜ ᱮᱫ ᱛᱟᱦᱮᱸᱜ, ᱚᱱᱠᱟᱱᱟᱜ ᱠᱤᱪᱷᱩ ᱱᱤᱭᱩᱥ ᱵᱷᱟᱭᱨᱟᱞ ᱞᱮᱱᱟ, ᱟᱫᱚ ᱚᱱᱟ ᱠᱚ ᱧᱮᱞ ᱠᱟᱛᱮ ᱠᱷᱟᱨᱟᱯ ᱵᱩᱡᱷᱟᱹᱜᱼᱟ ᱡᱮ ᱦᱮᱸ ᱦᱟᱭᱫᱨᱟᱵᱟᱫᱽ ᱥᱮᱠᱟᱨ ᱠᱟᱱᱟ ᱵᱚᱴᱮ ᱡᱟᱭᱦᱳᱠ ᱚᱱᱟ ᱜᱮ᱾ ᱟᱫᱚᱞᱤᱧ-ᱟ ᱡᱮ ᱚᱱᱟ ᱠᱚ ᱡᱤᱱᱤᱥ ᱧᱮᱞ ᱠᱟᱛᱮ ᱡᱮ ᱩᱱᱠᱩ ᱡᱟᱦᱟᱸ ᱥᱚᱨᱠᱟᱨ ᱡᱟᱦᱟᱸ ᱪᱤᱱᱛᱟᱹ ᱠᱼᱟ ᱫᱟᱨᱮ ᱢᱟᱜᱟ ᱫᱟᱨᱮᱢ ᱮ ᱢᱟᱜᱫᱟ ᱴᱷᱤᱠ ᱜᱮᱭᱟ᱾ ᱩᱱᱠᱩ ᱪᱮᱬᱮ ᱪᱤᱯᱲᱤ ᱡᱟᱸᱦᱟ ᱠᱚ ᱩᱱᱠᱩ ᱠᱚ ᱫᱚ ᱢᱮᱱᱟᱜ ᱠᱚᱣᱟ, ᱱᱩᱠᱩ ᱦᱚᱸ᱾ ᱱᱩᱠᱩ ᱞᱟᱹᱠᱛᱤ ᱱᱩᱠᱩ ᱢᱟᱱᱮ ᱟᱵᱚ ᱡᱟᱸᱦᱟ ᱨᱟᱱ ᱨᱟᱯᱟᱱ ᱠᱚᱵᱚᱱ ᱵᱮᱱᱟᱣᱮᱜᱼᱟ᱾ ᱱᱩᱠᱩ ᱠᱚ ᱡᱮᱢᱚᱱ ᱨᱟᱱ ᱠᱚ ᱡᱟᱸᱦᱟ᱾ ᱠᱚ ᱵᱮᱱᱟᱜ ᱠᱟᱱᱟ ᱡᱮ ᱚᱱᱟ ᱠᱚ ᱢᱟᱱᱮ ᱡᱟᱸᱦᱟ ᱫᱚ ᱦᱩᱭᱩᱜ ᱠᱟᱱᱟ ᱵᱤᱜᱽᱜᱟᱱᱤᱠ ᱤᱭᱟᱹ ᱠᱚ ᱤᱭᱟᱹᱛᱮ᱾ ᱡᱟᱦᱟᱸ ᱫᱚ ᱟᱵᱚ ᱫᱚ ᱡᱮᱢᱚᱱ ᱱᱤᱛᱚᱜ ᱡᱮᱢᱚᱱ ᱧᱮᱞ ᱵᱤᱱ ᱱᱤᱛᱚᱜ ᱦᱩᱭᱩᱜ ᱠᱟᱱᱟ ᱵᱤᱨ ᱫᱤᱥᱚᱢ ᱠᱟᱱᱟ ᱵᱤᱨ ᱫᱤᱥᱚᱢ ᱨᱮ ᱟᱹᱵᱤᱱ ᱧᱮᱞ ᱵᱤᱱ ᱢᱤᱫᱴᱟᱝ ᱨᱮᱸᱦᱮᱫ ᱯᱟᱸᱡᱟ ᱵᱤᱱ ᱪᱟᱞᱟᱜᱼᱟ, ᱥᱟᱨᱟ ᱡᱟ ᱫᱤᱱ ᱜᱚᱜ ᱠᱟᱜᱼᱵᱤᱱ, ᱞᱟᱦᱟ ᱛᱮ ᱡᱟᱦᱟᱸ ᱞᱮᱠᱟ ᱧᱟᱢᱚᱜ ᱠᱟᱱ ᱛᱟᱦᱮᱸᱫ᱾ ᱱᱮᱛᱟᱨ ᱫᱚ ᱚᱱᱠᱟ ᱨᱮᱸᱦᱮᱫ ᱠᱚ ᱦᱚᱸ ᱡᱟᱦᱟᱸᱱᱟᱜ ᱠᱚ ᱨᱟᱱ ᱨᱟᱱ ᱠᱚ ᱨᱮᱱᱟᱜ ᱨᱟᱱ ᱠᱚ ᱦᱚᱸ ᱵᱟᱝᱼᱼ
ᱦᱳᱭ ᱜᱚᱝᱠᱮ ᱱᱮᱛᱟᱨ ᱱᱮᱛᱟᱨ ᱩᱱᱟᱹᱜ ᱮᱠᱴᱟ ᱚᱱᱟ ᱡᱤᱱᱤᱥ ᱠᱚ ᱵᱟᱝ ᱧᱟᱢᱚᱜ ᱠᱟᱱᱟ᱾ ᱢᱟᱱᱮ ᱵᱟᱝ ᱧᱟᱢᱚᱜ ᱞᱟᱹᱜᱤᱫᱚᱜ ᱠᱟᱱᱟ ᱡᱮ ᱡᱟᱦᱟᱸ ᱞᱮᱠᱟ ᱞᱟᱦᱟ ᱛᱮ ᱱᱟᱥᱮ ᱱᱟᱥᱮ ᱞᱟᱹᱜᱤᱫ ᱚ ᱱᱸᱚᱰᱮ ᱢᱮᱱᱟ, ᱩᱱ ᱫᱚ ᱵᱤᱱ ᱧᱮᱞ ᱴᱷᱤᱠ ᱠᱟᱜᱼᱟ, ᱱᱤᱛᱚᱜ ᱫᱚ ᱚᱠᱟ ᱨᱮ ᱱᱮ ᱠᱟᱹᱴᱤᱡ᱾ ᱫᱟᱨᱮ ᱢᱮᱱᱟᱜᱼᱟ ᱟᱹᱞᱤᱧ ᱫᱚ ᱦᱚᱞᱟ ᱢᱟᱸᱫᱷᱮᱨ ᱜᱮ ᱢᱤᱫᱴᱤᱡ ᱨᱟᱱ ᱯᱟᱸᱡᱟ ᱞᱤᱧ ᱥᱮᱱ ᱞᱮᱱᱟ᱾ ᱛᱟᱦᱚᱞᱮ ᱚᱱᱟ ᱠᱚ ᱯᱟᱸᱡᱟ ᱛᱮ ᱵᱟᱝ ᱧᱟᱢᱚᱜ ᱠᱟᱱᱟ᱾
ᱰᱟᱝᱨᱟ ᱟᱨ ᱱᱚᱜᱼᱚᱭ ᱡᱮᱢᱚᱱ ᱱᱚᱜᱼᱚᱭ ᱡᱮᱢᱚᱱ ᱩᱱᱠᱩ ᱡᱤᱵᱽ ᱡᱤᱭᱟᱹᱞᱤ ᱠᱚ, ᱱᱩᱠᱩ ᱪᱮᱛᱟᱱ ᱨᱮ ᱦᱚᱸ ᱟᱵᱚ ᱮᱥᱴᱟᱰᱤ ᱦᱩᱭᱩᱜ ᱛᱟᱵᱚᱱ ᱢᱟᱱᱮ ᱱᱚᱝᱠᱟᱱ ᱥᱴᱟᱰᱤ ᱦᱩᱭᱩᱜᱼᱟ ᱡᱟᱸᱦᱟ ᱫᱚ ᱩᱱᱠᱩ ᱡᱟᱸᱦᱟ ᱠᱚ᱾ ᱮᱸ ᱡᱤᱵᱽ ᱡᱤᱭᱟᱹᱞᱤ ᱠᱚ ᱩᱱᱠᱩ ᱠᱚᱸᱦᱚᱸ ᱦᱮᱸ ᱡᱤᱵᱽᱡᱤᱭᱟᱹᱞᱤ ᱠᱚ ᱟᱵᱚᱣᱟᱜ ᱟᱹᱰᱤ ᱠᱤᱪᱷᱩ ᱢᱟᱱᱮ ᱡᱟᱦᱟᱸᱱᱟᱜ ᱡᱤᱱᱤᱥ ᱨᱮᱠᱚ ᱫᱚᱨᱠᱟᱨᱚᱜ ᱜᱮᱭᱟ᱾ ᱩᱸ, ᱪᱮᱫᱟᱜ ᱡᱟᱠᱷᱟᱱ ᱵᱟᱠᱷᱟᱱ ᱧᱮᱞ ᱵᱤᱱ ᱵᱟᱠᱷᱟᱱ ᱫᱚ ᱱᱩ ᱯᱩᱠᱷᱨᱤ ᱪᱟᱭ ᱵᱮᱱᱟᱣ ᱟᱠᱟᱫᱼᱟ ᱪᱟᱸᱫᱚ ᱪᱟᱸᱫᱳ ᱜᱮ ᱵᱮᱱᱟᱣ ᱟᱠᱟᱫ ᱟᱭ ᱢᱤᱫᱴᱮᱱ ᱧᱮᱞ ᱵᱮᱱ ᱫᱩᱱᱤᱭᱟᱹ ᱧᱮᱞ ᱵᱤᱱ ᱵᱤᱜᱽᱜᱟᱱᱤ ᱮ ᱞᱟᱹᱭᱟᱭ ᱱᱚᱣᱟ ᱫᱚ ᱢᱤᱫᱴᱮᱱ ᱮᱸ ᱡᱷᱩᱞᱟᱹᱣ ᱠᱟᱛᱮᱜ ᱢᱮᱱᱟᱜᱼᱟ ᱢᱤᱫᱴᱟᱝ ᱫᱷᱟᱹᱨᱛᱤ ᱯᱩᱨᱤ ᱫᱚ ᱱᱤᱭᱟᱹ ᱜᱳᱞ ᱜᱮᱭᱟ ᱚᱱᱟ ᱫᱚ ᱡᱷᱩᱞᱟᱹᱣ ᱠᱟᱱᱟ ᱢᱤᱫᱴᱟᱝ ᱡᱟᱭᱜᱟ ᱨᱮ ᱟᱠᱚᱨᱥᱚᱱ ᱫᱟᱲᱮ ᱠᱤᱱᱛᱩ ᱧᱮᱞ ᱵᱤᱱ ᱱᱚᱣᱟ ᱫᱚ ᱢᱤᱫᱴᱮᱱ ᱟᱸᱡᱚᱵ ᱡᱤᱱᱤᱥ ᱡᱷᱩᱞᱟᱹᱣ ᱠᱟᱱᱟ ᱢᱤᱫᱴᱮᱱ ᱚᱠᱚᱭ ᱵᱟᱠᱚ ᱚᱨ ᱠᱟᱜᱼᱟ ᱪᱮᱜ ᱪᱚᱢᱵᱩᱠ ᱫᱚ ᱚᱠᱟᱨᱮ ᱢᱮᱱᱟᱜ ᱛᱟ ᱡᱮ ᱪᱩᱚᱢᱵᱩᱠ ᱛᱮ ᱚᱨᱚ ᱫᱚᱦᱚ ᱠᱟᱜ ᱟᱭ ᱱᱚᱝᱠᱟ ᱜᱮ ᱱᱚᱣᱟ ᱫᱚ ᱢᱤᱫᱴᱟᱝ ᱠᱤᱪᱷᱩ ᱮᱠ ᱡᱤᱱᱤᱥ ᱛᱮᱱᱟᱜ ᱜᱮ ᱫᱩᱱᱤᱭᱟᱹ ᱴᱟᱜ ᱜᱮ ᱟᱡᱚᱵᱟ ᱟᱵᱤᱱ ᱧᱮᱞᱵᱤᱱ ᱨᱤᱢᱤᱞ ᱵᱤᱱ ᱧᱮᱞ ᱧᱟᱢᱟ ᱨᱤᱢᱤᱞ ᱨᱮᱱᱟᱜ ᱢᱩᱪᱩᱜ ᱵᱟ ᱵᱤᱱ ᱧᱮᱞ ᱧᱟᱢᱟ ᱛᱚ ᱫᱷᱟᱨᱛᱤ ᱧᱟᱢ ᱫᱟ ᱫᱷᱟᱨᱛᱤ ᱨᱮᱱᱟᱜ ᱢᱩᱪᱟᱹᱫ ᱵᱟᱵᱤᱱ ᱧᱟᱢ ᱡᱚᱛᱚ ᱨᱮᱱᱟᱜ ᱜᱮᱛᱚ ᱟᱞᱟᱫᱟ ᱤᱭᱟᱹ ᱠᱟᱱᱟ ᱛᱚ ᱚᱱᱟ ᱠᱷᱟᱹᱤᱨ ᱛᱤᱧ ᱞᱟᱹᱭᱟ ᱡᱮ ᱚᱱᱟ ᱡᱟᱦᱟᱸ ᱤᱭᱟᱹ ᱡᱟᱦᱟᱸ ᱩᱱᱤ ᱪᱟᱸᱫᱳ ᱪᱟᱸᱫᱚ ᱡᱟᱦᱟᱸᱭ ᱵᱮᱱᱟᱣ ᱠᱟᱜᱼᱟ ᱚᱱᱟ ᱫᱷᱟᱹᱨᱛᱤ ᱛᱚ ᱱᱩᱭ ᱡᱷᱚᱛᱚ ᱡᱤᱱᱤᱥ ᱜᱮ ᱩᱭᱦᱟᱹᱨ ᱵᱷᱟᱲᱟ ᱠᱟᱛᱮ ᱵᱮᱱᱟᱣ ᱟᱠᱟᱫᱟ ᱡᱮ ᱚᱠᱚᱭ ᱠᱟᱴᱟᱜ ᱚᱠᱚᱭᱴᱟᱜ ᱡᱤᱭᱟᱹᱞᱤ ᱫᱚᱨᱠᱟᱨ ᱚᱠᱟᱴᱟᱜ ᱚᱠᱚᱭ ᱪᱮᱜ ᱵᱟᱝ ᱫᱚ ᱡᱚᱛᱚ ᱦᱚᱲᱟᱜ ᱡᱚᱛᱚ ᱦᱚᱲᱟᱜ ᱜᱮ ᱯᱨᱚᱭᱳᱡᱚᱱ ᱢᱮᱱᱟᱜ ᱛᱟᱵᱚᱱᱟ ᱩᱱᱠᱩᱡ ᱩᱱᱠᱩ ᱡᱟᱦᱟᱭ ᱧᱮᱞ ᱵᱤᱱ ᱡᱟᱦᱟᱸᱭ ᱠᱚ ᱵᱷᱤᱰᱤᱭᱳ ᱠᱚᱵᱤᱱ ᱧᱮᱞᱫᱟ ᱠᱤᱪᱷᱩ ᱠᱤᱪᱷᱩ ᱪᱩ ᱡᱤᱭᱟᱹᱞᱤ ᱤᱭᱟᱹ ᱥᱩᱢᱩᱫᱫᱨᱚ ᱠᱚᱨᱮ ᱠᱚ ᱧᱟᱢ ᱧᱟᱢ ᱠᱚᱣᱟ ᱦᱮᱸ ᱠᱤᱪᱷᱩ ᱦᱟᱱᱟ ᱱᱟᱣᱟ ᱡᱤᱱᱤᱥ ᱛᱮᱠᱚ ᱛᱚᱞ ᱦᱚᱪᱚ ᱠᱚᱣᱟ ᱚᱸᱰᱮ ᱛᱚᱞ ᱠᱚᱣᱟ ᱠᱚ ᱩᱱᱠᱩ ᱠᱚ ᱪᱷᱟᱲᱟᱣ ᱠᱚᱣᱟ ᱛᱚᱞ ᱠᱚᱣᱟ ᱤᱭᱟᱹ ᱠᱚ ᱡᱟᱦᱟᱱᱟᱜ ᱠᱚ ᱯᱞᱟᱥᱴᱤᱠ ᱛᱮᱠᱚ ᱵᱟᱡᱷᱟᱣ ᱠᱚᱜᱼᱟ ᱦᱮᱸ ᱚᱱᱟ ᱠᱚᱠᱚ ᱪᱷᱟᱲᱟᱣ ᱠᱚᱣᱟ ᱵᱷᱤᱰᱤᱭᱳ ᱠᱚᱵᱤᱱ ᱧᱮᱞ ᱵᱟᱲᱟᱭ ᱜᱮᱭᱟ ᱧᱮᱞ ᱵᱤᱱ ᱦᱮᱸ ᱛᱚ ᱩᱱᱠᱩ ᱠᱚ ᱧᱮᱞ ᱟᱵᱚ ᱢᱟᱹᱱᱢᱤᱭᱟᱜ ᱫᱚᱨᱠᱟᱨ ᱛᱟᱠᱚ ᱩᱱᱠᱩ ᱩᱱᱠᱩ ᱫᱚ ᱟᱠᱚᱣᱟᱜ ᱛᱤ ᱡᱟᱸᱜᱟ ᱵᱟᱹᱱᱩᱜ ᱛᱟᱠᱚ ᱩᱱᱠᱩ ᱩᱱᱠᱩ ᱫᱚ ᱟᱵᱚ ᱪᱷᱟᱲᱟ ᱦᱚᱸᱠᱚ ᱪᱷᱟᱲᱟᱣ ᱫᱟᱲᱮᱭᱠᱚᱣᱟ ᱚᱠᱚᱭ ᱦᱚᱸ ᱧᱮᱞᱵᱤᱱ ᱠᱤᱪᱷᱩ ᱠᱤᱪᱷᱩ ᱡᱤᱱᱤᱥ ᱠᱟᱱᱟ ᱛᱚᱞ ᱠᱚᱣᱟᱜ ᱡᱟᱦᱟᱱᱟᱜ ᱛᱟ ᱟᱫᱚ ᱩᱱᱠᱩ ᱫᱚ ᱡᱟᱭᱡᱩᱜᱽ ᱚᱱᱠᱟ ᱜᱮ ᱢᱮᱱᱟᱭᱟ ᱟᱫᱚ ᱡᱟᱭᱡᱩᱜᱽ ᱜᱮ ᱠᱚᱥᱴᱚᱜ ᱠᱟᱱᱟ ᱠᱤᱱᱛᱩ ᱟᱵᱚ ᱢᱟᱹᱱᱢᱤ ᱫᱚ ᱮᱢᱚᱱ ᱡᱤᱭᱟᱹᱞᱤ ᱵᱮᱱᱟᱣ ᱠᱟᱜ ᱵᱚᱱᱟᱣ ᱪᱟᱸᱫᱚ ᱵᱚᱸᱜᱟ ᱮᱢᱚᱱ ᱵᱩᱫᱽᱫᱷᱤ ᱜᱮᱭᱟᱱ ᱮ ᱮᱢᱟᱠᱟᱫ ᱵᱚᱱᱟ ᱥᱟᱶᱛᱮ ᱟᱵᱚ ᱦᱤᱸᱥᱠᱟᱹ ᱡᱤᱱᱤᱥ ᱴᱟᱜ ᱫᱚ ᱟᱫᱚ ᱵᱟᱹᱲᱛᱤᱜ ᱛᱟᱵᱚ ᱟᱵᱚᱱ ᱦᱮᱸ ᱟᱵᱚ ᱫᱚ ᱠᱤᱱᱛᱩ ᱢᱟᱹᱱᱢᱤ ᱫᱚ ᱦᱩᱭᱩᱜ ᱠᱟᱱᱟ ᱰᱟᱭᱱᱮᱥᱥᱚᱨ ᱢᱤᱫ ᱥᱚᱢᱚᱭ ᱠᱚ ᱨᱟᱡᱽᱠᱟᱜᱼᱟ ᱫᱩᱱᱤᱭᱟᱹᱨᱮ ᱱᱤᱛᱚᱜ ᱢᱟᱱᱮ ᱤᱥᱴᱟ ᱤᱥᱴᱟᱰᱤ ᱛᱮᱠᱚ ᱧᱮᱞ ᱠᱟᱜᱼᱟ ᱰᱟᱭᱱᱮᱥᱥᱚᱨ ᱠᱚ ᱨᱟᱡᱽ ᱠᱟᱜᱼᱟ ᱱᱤᱛᱚᱜ ᱫᱩᱱᱤᱭᱟᱹ ᱨᱮᱫᱚ ᱡᱚᱛᱷᱚ ᱠᱷᱚᱱᱟᱜ ᱢᱟᱨᱟᱝ ᱡᱤᱵᱽ ᱥᱮ ᱡᱚᱛᱷᱚ ᱠᱷᱚᱱᱟᱜ ᱵᱩᱫᱷᱤᱢᱟᱱ ᱡᱤᱵᱽ ᱢᱤᱫ ᱥᱚᱢᱚᱭ ᱰᱟᱭᱱᱮᱥᱥᱚᱨ ᱠᱚ ᱛᱟᱦᱮᱸ ᱞᱮᱱᱟ ᱱᱤᱛᱚᱜ ᱫᱚᱵᱚᱱ ᱟᱵᱚ ᱢᱟᱹᱱᱢᱤ ᱵᱚᱱ ᱵᱮᱱᱟᱣ ᱠᱟᱱᱟ ᱪᱟᱸᱫᱚ ᱵᱚᱸᱜᱟ ᱦᱮᱸ ᱡᱚᱛᱚ ᱦᱚᱲ ᱜᱮ ᱪᱟᱸᱫᱳ ᱵᱚᱸᱜᱟ ᱡᱚᱛᱚ ᱡᱤᱱᱤᱥ ᱜᱮ ᱩᱭᱦᱟᱹᱨ ᱵᱮᱱᱟ ᱠᱟᱛᱮ ᱡᱚᱛᱚ ᱦᱚᱲ ᱜᱮ ᱢᱤᱫ ᱫᱷᱟᱣ ᱫᱟᱜ ᱮᱢᱟ ᱠᱚᱣᱟ ᱠᱤᱱᱛᱩ ᱟᱞᱤᱧ ᱞᱟᱹᱭᱟ ᱡᱮ ᱟᱵᱚᱣᱟᱜ ᱪᱟᱸᱫᱳ ᱟᱵᱚᱣᱟᱜ ᱢᱚᱱᱦᱮ ᱦᱩᱭᱩᱜ ᱠᱟᱱᱟ ᱟᱵᱣᱟᱜ ᱴᱟᱭᱤᱢ ᱫᱚ ᱪᱟᱵᱟ ᱦᱩᱡ ᱠᱟᱱᱟ ᱟᱵᱚ ᱱᱤᱛᱚᱜ ᱮᱢ ᱡᱟᱭᱜᱟ ᱨᱮᱜᱚᱱ ᱛᱤᱜᱟ ᱠᱟᱱᱟ ᱦᱤᱥ ᱠᱟᱹᱦᱩᱞᱩᱝ ᱛᱮ ᱱᱚᱝᱠᱟ ᱟᱵᱚᱨ ᱟᱵᱚ ᱟᱵᱚ ᱛᱚ ᱜᱚᱡ ᱜᱚᱯᱚᱡ ᱠᱚᱦᱚ ᱡᱟᱦᱟᱱᱟᱜ ᱡᱤᱱᱤᱥ ᱠᱚᱦᱚᱸ ᱟᱹᱰᱤ ᱡᱳᱨ ᱦᱩᱭᱩᱜ ᱠᱟᱱᱟ ᱦᱟᱱᱤ ᱱᱟᱹᱭ ᱠᱚ ᱜᱚᱡᱮᱫ ᱠᱟᱱᱟ ᱦᱮᱸ ᱱᱩᱭ ᱪᱮᱛᱟᱱ ᱦᱤᱸᱥᱠᱟᱹ ᱦᱩᱞᱩᱝ ᱫᱚᱢᱮ ᱠᱚ ᱯᱨᱚᱭᱳᱜ ᱮᱼᱟ ᱦᱟᱱᱟ ᱠᱚ ᱱᱟᱣᱟᱮᱜᱼᱟ ᱠᱚ ᱦᱮᱸ ᱚᱠᱚᱭ ᱪᱤᱠᱟ ᱠᱟᱛᱮ ᱤᱭᱟᱹᱭ ᱦᱩᱭᱩᱜᱼᱟ ᱟᱵ ᱵᱤᱥᱮᱥᱠᱚᱨᱮ ᱟᱵᱚ ᱥᱟᱱᱛᱟᱲ ᱫᱚ ᱜᱚᱡ ᱜᱩᱯᱤ ᱫᱚ ᱵᱟᱵᱚᱱ ᱜᱚᱡ ᱜᱚᱯᱚᱭᱚᱜ ᱟᱨᱦᱚᱸ ᱠᱤᱱᱛᱩ ᱟᱵᱚ ᱦᱤᱸᱥᱠᱟᱹ ᱦᱩᱞᱩᱝ ᱡᱤᱱᱤᱥ ᱴᱟᱫᱚ ᱢᱟᱱᱮ ᱪᱷᱟᱤᱠ ᱠᱚ ᱠᱷᱚᱱᱟᱜ ᱫᱚ ᱟᱵᱚᱣᱟᱜ ᱡᱤᱱᱤᱥ ᱜᱮᱭᱟ ᱪᱮᱫ ᱜᱚᱝᱠᱮ
ᱦᱳᱭ ᱜᱚᱝᱠᱮ ᱟᱵᱚ ᱢᱟᱱᱮ ᱦᱤᱝᱥᱟᱹ ᱟᱵᱚ ᱡᱤᱱᱤᱥ ᱨᱮ ᱢᱟᱱᱮ ᱟᱹᱰᱤ ᱡᱟᱹᱥᱛᱤ ᱵᱚᱞᱚ ᱟᱠᱟᱱᱟ ᱱᱚᱜᱼᱚᱭ ᱟᱵᱮᱱ ᱧᱮᱞᱵᱮᱱ ᱟᱛᱳ ᱚᱲᱟᱜ ᱠᱚᱨᱮ ᱦᱚᱸᱡᱟ ᱦᱤᱥᱠᱟᱹ ᱢᱟᱱᱮ ᱢᱟᱱᱮ ᱡᱟᱦᱟᱸᱭ ᱜᱮ ᱡᱟᱦᱟᱱᱟᱜ ᱠᱚᱨᱟᱣ ᱠᱟᱫᱟᱭ ᱥᱮ ᱦᱤᱥᱠᱟᱹ ᱛᱮᱜᱮ ᱫᱚᱢᱮ ᱢᱟᱱᱮ ᱩᱱᱤ ᱟᱨᱚᱵᱚᱱ ᱱᱟᱣᱟ ᱤᱭᱟᱹ ᱨᱮᱵᱚᱱ ᱯᱟᱲᱟᱣ ᱠᱟᱭ ᱠᱟᱱᱟ ᱡᱟᱦᱟᱱᱟᱜ ᱨᱳᱜᱽ ᱟᱡᱟᱨ ᱠᱚᱨᱮ ᱚᱱᱟ ᱠᱚᱫᱚ ᱵᱟᱝ ᱞᱟᱹᱭ ᱦᱩᱭᱩᱜ ᱠᱟᱱᱟ ᱱᱚᱜᱼ ᱱᱚᱣᱟ ᱠᱚ ᱡᱤᱱᱤᱥ ᱧᱮᱞᱚᱜ ᱠᱟᱱᱟ ᱛᱮᱦᱤᱧ ᱜᱟᱯᱟ ᱫᱚ ᱦᱮᱸ ᱦᱳᱭ ᱱᱚᱜ ᱱᱚᱣᱟ ᱠᱚ ᱦᱚᱛᱮᱡ ᱛᱮᱦᱚᱸ ᱟᱵᱚ ᱫᱚ ᱢᱟᱱᱮ ᱡᱟᱦᱟᱸᱭ ᱜᱮ ᱠᱟᱹᱴᱤᱡ ᱮ ᱢᱮᱱᱫᱟᱵᱮᱱ ᱩᱱᱠᱩ ᱚᱲᱟᱜ ᱨᱮ ᱠᱟᱹᱴᱤᱡ ᱠᱚ ᱤᱭᱟᱹᱮᱫᱟ ᱦᱟᱱᱠᱟᱭ ᱫᱟᱠᱚ ᱥᱮ ᱱᱚᱝᱠᱟᱭ ᱫᱟᱠᱚ ᱦᱟᱹᱱᱤ ᱱᱟᱹᱭ ᱱᱚᱝᱠᱟᱭ ᱫᱟᱭ ᱱᱩᱭ ᱱᱚᱝᱠᱟᱭ ᱫᱟᱭ ᱛᱟᱞᱮ ᱡᱤᱸᱥᱠᱟᱹ ᱠᱚᱛᱮ ᱟᱨᱚ ᱦᱟᱱᱠᱟ ᱱᱚᱝᱠᱟ ᱜᱮ ᱠᱟᱱᱟ ᱠᱚ ᱦᱚᱲ ᱠᱚᱦᱚᱸ ᱪᱮᱫ ᱵᱮᱱ ᱢᱮᱱᱟ ᱢᱟᱱᱮ ᱦᱚᱞᱟ ᱨᱮᱜᱮ ᱢᱤᱫᱴᱤᱡ ᱪᱮᱫ ᱞᱮᱢ ᱢᱮᱱᱟ ᱢᱤᱫᱴᱤᱡ ᱫᱟᱫᱟ ᱦᱚᱲ ᱜᱮ ᱠᱟᱹᱴᱤᱡ ᱚᱱᱠᱟᱭ ᱤᱭᱟᱹ ᱧᱚᱜ ᱠᱮᱫᱟᱭ ᱚᱲᱟᱜ ᱚᱲᱟᱜ ᱵᱟᱲᱟᱭ ᱞᱟᱹᱜᱤᱫ ᱮ ᱟᱲᱟᱝ ᱤᱭᱟᱹ ᱵᱟᱲᱟ ᱠᱮᱫᱟ ᱮᱦᱚᱵ ᱠᱮᱫᱟᱭ ᱫᱚᱥᱟᱨ ᱦᱤᱞᱳᱜ ᱤᱱᱟᱹ ᱦᱤᱞᱳᱜ ᱟᱹᱭᱩᱵ ᱛᱮᱜᱮ ᱦᱟᱹᱱᱤ ᱩᱱᱤ ᱫᱚ ᱢᱟᱱᱮ ᱚᱵᱚᱥᱛᱛᱟ ᱠᱟᱹᱦᱤᱞ ᱞᱮᱱ ᱛᱟᱭᱟ ᱟᱹᱰᱤᱞᱚ ᱛᱟᱦᱞᱮ ᱚᱱᱠᱟ ᱧᱮᱞ ᱵᱟᱲᱟ ᱦᱚᱪᱚᱭᱱᱟ ᱛᱟᱦᱮ ᱟᱫᱚ ᱠᱚ ᱢᱮᱱᱫᱟ ᱱᱚᱝᱠᱟ ᱦᱚᱛᱮᱡ ᱛᱮ ᱟᱫᱚ ᱞᱟᱹᱭ ᱢᱮ ᱟᱫᱚᱵᱤᱱ ᱪᱤᱠᱟᱹᱭᱟ ᱠᱚᱱᱳ ᱠᱚᱨᱟᱣ ᱛᱮᱱᱟᱜ ᱫᱚ ᱟᱨ ᱵᱟᱹᱱᱩᱜ ᱛᱟᱵᱮᱱᱟ ᱚᱠᱚᱭ ᱟᱫᱚ ᱵᱮᱱ ᱢᱮᱛᱟᱭᱟ ᱱᱚᱝᱠᱟ ᱨᱮᱫᱚ ᱰᱟᱭᱨᱮᱠᱴ ᱛᱚ ᱟᱨ ᱵᱟᱵᱮᱱ ᱢᱮᱱ ᱫᱟᱲᱮᱭᱟᱜᱼᱟ ᱟᱨᱚ ᱡᱩᱫᱤ ᱵᱮᱱ ᱟᱨ ᱦᱤᱝᱥᱟᱹ ᱠᱟᱛᱮ ᱟᱨᱚ ᱰᱷᱮᱨ ᱚᱱᱟ ᱤᱯᱷᱮᱠᱴ ᱯᱟᱲᱟᱣ ᱟᱵᱮᱱᱟ ᱟᱫᱚ ᱱᱚᱜᱱᱟ ᱦᱚᱛᱮᱛᱮ ᱦᱤᱝᱥᱟᱹ ᱡᱟᱥᱛᱤ ᱛᱟᱵᱚᱱᱟ ᱛᱚ ᱟᱫᱚ ᱱᱚᱜᱼᱟ ᱠᱚᱫᱚ ᱩᱱᱟᱹᱜ ᱮᱠᱴᱟ ᱫᱚ ᱵᱟᱝ ᱫᱚᱨᱠᱟᱨ ᱦᱤᱸᱥᱠᱟᱹ ᱠᱟᱫᱚ ᱠᱟᱨᱚᱱ ᱧᱮᱞ ᱵᱮᱱ ᱟᱵᱮᱱ ᱡᱩᱫᱤ ᱟᱹᱞᱤᱧ ᱡᱩᱫᱤ ᱞᱤᱧ ᱨᱟᱠᱟᱵᱱᱟ ᱟᱹᱞᱤᱧ ᱫᱚ ᱟᱵᱮᱱ ᱞᱤᱧ- ᱜᱚᱲᱚ ᱟᱵᱮᱱᱟ ᱛᱚ ᱦᱟᱸᱜ ᱟᱵᱮᱱ ᱟᱹᱞᱤᱧ ᱠᱩᱞᱤ ᱞᱤᱧ ᱵᱮᱱ ᱡᱮ-
ᱠᱩᱞ ᱠᱩᱞᱤ ᱥᱟᱶᱛᱮ ᱜᱚᱝᱠᱮ ᱦᱮ ᱠᱩᱞᱤ ᱥᱟᱶᱛᱮ ᱱᱚᱜᱼᱚᱭ ᱡᱟᱸᱦᱟ ᱵᱤᱱ ᱞᱟᱹᱭ ᱠᱮᱜᱼᱟ ᱠᱩᱞᱤᱧᱤᱱᱴ ᱵᱤᱱ ᱠᱩᱞᱤ ᱥᱟᱶᱛᱮ ᱡᱮᱢᱚᱱ ᱡᱟᱦᱟᱸ ᱞᱮᱠᱟ- ᱟᱹᱞᱤᱧ ᱡᱩᱫᱤ ᱥᱟᱵ ᱵᱮᱱ ᱟᱹᱞᱤᱧ ᱫᱩ ᱞᱟᱠᱷ- ᱥᱮ ᱛᱤᱱ ᱞᱟᱠᱷ ᱴᱟᱠᱟᱱᱟᱜ ᱜᱮ ᱢᱤᱫᱴᱟᱝ ᱜᱟᱨ ᱯᱟᱠᱟ ᱫᱩ ᱞᱟᱠᱷ ᱫᱩ ᱛᱤᱱ ᱞᱟᱠᱷ ᱠᱤᱱᱛᱩ ᱥᱮᱨᱚᱠᱚᱢ ᱜᱚᱲ ᱫᱚ ᱵᱟᱝ ᱤᱭᱟᱹ ᱚᱲᱟᱜ ᱫᱚ ᱵᱟᱝ ᱵᱮᱱᱟᱜ ᱠᱟᱱᱟ ᱢᱚᱬᱮ ᱞᱟᱠᱷ ᱜᱮ ᱥᱟᱵ ᱵᱤᱱ ᱡᱟᱦᱟᱸ ᱞᱮᱠᱟ ᱠᱟᱛᱮᱞᱤᱧ ᱡᱳᱜᱟᱲ ᱠᱮᱜᱼᱟ ᱟᱹᱞᱤᱧ ᱫᱚ ᱦᱟᱱᱟ ᱱᱟᱣᱟ ᱛᱩᱢᱟᱹᱞ ᱠᱟᱛᱮᱜ ᱵᱟᱭᱨᱮ ᱠᱟᱹᱢᱤ ᱦᱟᱱᱟ ᱱᱟᱣᱟ ᱠᱟᱛᱮ ᱱᱟᱢᱟᱞ- ᱛᱩᱢᱟᱹᱞ ᱠᱟᱛᱮᱫ ᱡᱚᱜᱟᱲ ᱠᱮᱜᱼᱟ ᱟᱫᱚ ᱱᱚᱝᱠᱟ ᱠᱟᱛᱮ ᱚᱲᱟᱜ ᱞᱤᱧ- ᱵᱮᱱᱟᱣᱼᱟ ᱡᱟᱦᱟᱸ ᱞᱮᱠᱟ ᱚᱲᱟᱜ ᱦᱳᱠ ᱡᱟᱦᱟᱱᱟᱜ ᱵᱮᱵᱽᱥᱟᱭᱮᱫ ᱞᱤᱧ ᱡᱳᱫᱤᱭᱳ ᱚᱲᱟᱜ ᱦᱚᱸ ᱵᱟᱝ ᱨᱮᱦᱚᱸ ᱮᱴᱟᱜ ᱠᱤᱪᱷᱩ ᱥᱟᱵ ᱵᱤᱱ ᱚᱲᱟᱜ ᱜᱮ ᱚᱲᱟᱜ ᱜᱮ ᱥᱟᱵ ᱵᱤᱱ ᱟᱹᱵᱤᱱ ᱡᱟᱦᱟᱸᱵᱤᱱ ᱞᱟᱹᱭ ᱠᱮᱜᱼᱟ ᱚᱲᱟᱜ ᱠᱟᱛᱷᱟ ᱚᱲᱟᱜ ᱵᱤᱱ ᱡᱩᱛᱮᱜᱼᱟ ᱚᱲᱟᱜ ᱞᱤᱧ ᱡᱩᱛ- ᱠᱮᱜᱼᱟ ᱟᱫᱚ ᱟᱞᱤᱧ ᱢᱚᱲᱮ ᱞᱟᱠᱷ- ᱴᱟᱠᱟ ᱨᱮᱱᱟᱜ ᱚᱲᱟᱜ ᱵᱤᱱ ᱡᱩᱫᱟ ᱛᱟᱦᱚᱞᱮ ᱟᱫᱚ ᱟᱹᱵᱤᱱ ᱵᱤᱱ ᱦᱤᱸᱥᱠᱟᱹᱜ ᱠᱟᱱᱟ ᱥᱟᱵ ᱵᱤᱱ ᱟᱫᱚ ᱟᱵᱤᱱ ᱦᱚᱸ ᱡᱩᱫᱤ ᱵᱤᱱ ᱪᱮᱥᱴᱟ- ᱛᱟᱦᱞᱮ ᱠᱷᱟᱱ ᱫᱚ ᱟᱹᱵᱤᱱ ᱫᱚ ᱡᱟᱹᱱᱤᱡ ᱟᱹᱞᱤᱧ ᱢᱚᱬᱮ ᱞᱟᱠᱷ ᱠᱷᱚᱱᱟᱜ ᱫᱚ ᱟᱹᱞᱤᱧ ᱪᱮ- ᱛᱟᱦᱞᱮ ᱫᱚᱥ ᱞᱟᱠᱷ ᱴᱟᱠᱟ ᱨᱮᱱᱟᱜ ᱚᱲᱟᱜ ᱵᱤᱱ ᱵᱮᱱᱟᱣ ᱫᱟᱲᱭᱟᱜᱼᱟ ᱡᱩᱫᱤ ᱟᱹᱵᱤᱱ ᱵᱟᱹᱵᱤᱱ ᱦᱸᱥᱠᱟᱹᱜᱼᱟ ᱦᱮᱸ ᱱᱚᱜᱼᱚ ᱱᱚᱣᱟ ᱡᱤᱱᱤᱥ ᱡᱩᱫᱤ ᱪᱤᱱᱛᱟᱹ ᱵᱟᱵᱱᱟ ᱛᱚ-
ᱡᱩᱫᱤ ᱵᱟᱵᱤᱱ ᱦᱤᱥᱠᱟᱹᱜᱼᱟ ᱛᱟᱦᱚᱞᱮ ᱵᱮᱱ ᱠᱚᱨᱟᱣ ᱫᱟᱲᱮᱭᱟᱜ ᱜᱮᱭᱟ ᱟᱫᱚ ᱟᱵᱮᱱ ᱡᱩᱫᱤ ᱵᱤᱱ ᱦᱤ- ᱦᱤᱥᱠᱟᱹ ᱵᱤᱱ ᱫᱚᱦᱚᱭᱟ ᱛᱟᱦᱚᱞᱮ ᱟᱹᱵᱤᱱ ᱛᱤᱥ ᱦᱚᱸ ᱚᱱᱟ ᱞᱟᱦᱟ ᱫᱚ ᱵᱟᱵᱮᱱ ᱞᱟᱦᱟ-
ᱦᱮᱸ ᱠᱤᱱᱛᱩ ᱟᱹᱞᱤᱧ ᱫᱚ ᱞᱟᱹᱭ ᱞᱤᱧ ᱚᱱᱟ ᱦᱤᱥᱠᱟᱹ ᱠᱷᱚᱱᱟᱜ ᱫᱚ ᱨᱟᱹᱜᱤ ᱫᱚ ᱫᱚᱨᱠᱟᱨ ᱠᱟᱱᱟ ᱡ- ᱩᱱᱤ ᱯᱟᱸᱪ ᱞᱮᱠ ᱞᱟᱠᱷ ᱯᱟᱸᱪ ᱞᱟᱠᱷ ᱴᱟᱠᱟ ᱨᱮᱱᱟᱜ ᱚᱲᱟᱜ ᱮ ᱵᱮᱱᱟᱣ ᱫᱟᱭ ᱥᱮ ᱯᱳᱢ ᱯ ᱢᱚᱬᱮ ᱞᱟᱠᱷ ᱴᱟᱠᱟ ᱨᱮᱱᱟᱜ ᱚᱲᱟᱜᱼᱮ ᱵᱮᱱᱟᱣᱫᱟ ᱤᱧ ᱫᱚ ᱫᱚᱥ ᱞᱟᱠᱷ ᱴᱟᱠᱟ ᱨᱮᱱᱟᱜ ᱚᱲᱟᱜ ᱤᱧ ᱵᱮᱱᱟᱣᱟ ᱚᱱᱟ ᱫᱚ ᱢᱤᱫᱴᱟᱝ ᱨᱟᱹᱜᱤ ᱢᱟᱱᱮ ᱢᱤᱫᱴᱮᱱ ᱤᱧᱟᱹᱜ ᱡᱮᱫ ᱚᱱᱟ ᱡᱮᱫ ᱡᱤᱱᱤᱥᱴᱟᱜ ᱫᱚ ᱫᱚᱨᱠᱟᱨ ᱠᱟᱱᱟ ᱟᱫᱚ ᱱᱚᱣᱟ- ᱡᱤᱱᱤᱥ ᱪᱮᱛᱟᱱᱨᱮ ᱟᱵᱚ ᱟᱵᱚ ᱥᱟᱱᱛᱟᱲ ᱵᱤᱥᱮᱥ ᱠᱟᱭᱛᱮ ᱧᱮᱞ ᱵᱤᱱ ᱡᱟᱦᱟᱸᱭ ᱡᱟᱦᱟᱱᱟᱜ ᱞᱮᱠᱟᱜᱮ ᱥᱟᱱᱛᱟᱲ ᱦᱚᱸ ᱡᱚᱛᱚ ᱠᱤᱪᱷ- ᱪᱷᱩ ᱦᱮᱱᱟᱜᱼᱟ ᱰᱟᱹᱱ ᱰᱟᱹᱯᱟᱹᱱ ᱵᱚᱸᱜᱟ ᱵᱩᱨᱩ ᱡᱚᱛᱚ ᱜᱮ ᱢᱮᱱᱟᱜ ᱠᱚᱣᱟ ᱟᱵᱚ ᱧᱮᱞ ᱵᱤᱱ ᱵᱚᱸᱜᱟ ᱵᱩᱨᱩ ᱦᱚᱸᱢ ᱧᱮᱞ- ᱢᱤᱫᱴᱮᱱ ᱡᱤᱱᱤᱥ ᱵᱟᱝ ᱠᱟᱱᱟ ᱠᱚ ᱟᱨ ᱰᱟᱹᱱ ᱦᱚᱸ ᱵᱟᱝ ᱠᱟᱱᱟ ᱠᱚ ᱠᱤᱪᱩ ᱮᱠᱴᱟ ᱡᱤᱱᱤᱥ - ᱠᱤᱷᱩᱜᱟᱱ ᱵᱟᱹᱲᱤᱡ ᱡᱤᱱᱤᱥ ᱛᱟᱦᱮᱱ ᱠᱟᱱᱟ ᱟᱹᱰᱤᱱ ᱧᱮᱞ ᱵᱮᱱ ᱟᱛᱳ ᱠᱚᱨᱮᱱ ᱠᱤᱪᱷᱩ ᱦᱚᱲ ᱠᱚ ᱢᱟᱛᱟᱞ ᱦᱚᱠᱚ ᱛᱟᱦᱮᱱ ᱜᱤᱭᱟ ᱠᱤᱪᱷᱩ ᱦᱚᱲ ᱫᱚ ᱵᱷᱟᱜᱮ ᱦᱚ ᱠᱚ ᱛᱟᱦᱮᱱ ᱜᱮᱭᱟ ᱠᱤᱪᱷᱩ ᱦᱚᱲ ᱠᱚ ᱤᱭᱟᱹ ᱠᱤᱪᱷᱩ ᱦᱚᱲ ᱢᱤᱴᱤᱝ ᱠᱚᱨᱮ ᱜᱮᱵᱮᱱ ᱧᱮᱞᱟ ᱥᱳᱞᱳ ᱟᱱᱟ ᱢᱤᱴᱤᱝ ᱠᱚᱨᱮ ᱟᱯᱮ ᱠᱚᱨᱮ ᱦᱚᱸ ᱡᱟᱹᱱᱤᱡ ᱚᱱᱠᱟ ᱦᱩᱭᱩᱜ ᱜᱮᱭᱟ ᱧᱮᱞ ᱵᱤᱱ ᱠᱤᱪᱷᱩ ᱦᱚᱲ ᱫᱚ ᱫᱟᱞᱟᱞ ᱠᱚ ᱛᱟᱦᱮᱱ ᱜᱮᱭᱟ ᱧᱮᱞ ᱵᱤᱱ ᱟᱫᱚ ᱩᱱᱠᱩ ᱫᱚ ᱟᱸᱰᱨᱟ ᱧᱚᱜ ᱠᱟᱹᱴᱤᱡ ᱢᱟᱱᱮ ᱩᱱᱠᱩ ᱫᱚ ᱟᱠᱚᱣᱟᱜ ᱤᱭᱟᱹ ᱜᱮᱠᱚ ᱪᱟᱞᱟᱣ ᱛᱟᱠᱚᱣᱟ ᱱᱚᱝᱠᱟ ᱜᱮ ᱡᱷᱚᱛᱚ ᱡᱤᱱᱤᱥ ᱨᱮᱜᱮ ᱵᱚᱸᱜᱟ ᱵᱩᱨᱩ ᱡᱮᱢᱚᱱ ᱵᱷᱟᱜᱮ ᱞᱟᱹᱜᱤᱫ ᱦᱮᱱᱟᱜ ᱠᱚᱣᱟ ᱩᱱᱠᱩ ᱦᱚᱸ ᱵᱟᱹᱲᱤᱡ ᱞᱟᱹᱜᱤᱫ- ᱛᱚ ᱚᱱᱠᱟ ᱜᱮ ᱪᱟᱸᱫᱳ ᱵᱚᱸᱜᱟ ᱡᱚᱛᱚ ᱜᱮ ᱵᱮᱱᱟᱣ ᱟᱠᱟᱫ ᱠᱚᱣᱟ ᱠᱤᱱᱛᱩ ᱩᱱᱠᱩ ᱫᱚ ᱯᱨᱚᱭᱳᱜ ᱫᱚ ᱵᱟᱝ ᱩᱪᱤᱛ ᱠᱟᱱᱟ ᱪᱟᱸᱫᱳ ᱫᱚ ᱩᱱᱤ ᱫᱚ ᱵᱟᱭ ᱞᱟᱹᱭ ᱟᱠᱟᱫᱟ ᱡᱮ ᱟᱢ ᱫᱚ ᱱᱩᱭ ᱦᱚᱲ ᱱᱚᱝᱠᱟᱭᱮᱢ ᱥᱮ ᱚᱝᱠᱟᱭᱮᱢ ᱱᱚᱣᱟ ᱫᱚ ᱟᱢ ᱡᱩ- ᱟᱢ ᱟᱹᱥᱩᱞᱮᱢ ᱟᱢ ᱫᱚᱦᱚᱭᱮᱢ ᱟᱢ ᱵᱟᱜᱟᱣ ᱠᱟᱛᱮᱫ ᱠᱤᱱᱛᱩ ᱦᱚᱲ ᱪᱮᱛᱟᱱ ᱨᱮ- ᱦᱟᱹᱱᱤ ᱱᱟᱹᱭ ᱪᱮᱛᱟᱱ ᱨᱮ ᱱᱚᱣᱟ ᱠᱚ ᱨᱟᱹᱜᱤ ᱟᱹᱲᱤᱥ ᱫᱚ ᱟᱢ ᱫᱚ ᱩᱱᱤ ᱫᱚ ᱵᱟᱭ ᱢᱮᱱ ᱫᱚᱦᱚ ᱟᱠᱟᱫ ᱢᱮᱭᱟ ᱠᱤᱱᱛᱩ ᱱᱚᱣᱟ ᱫᱚ ᱪᱟᱸᱫᱳ ᱵᱚᱸᱜᱟ ᱫᱚ ᱱᱚᱣᱟ ᱫᱚ ᱠᱟᱛᱷᱟ ᱦᱩᱭᱩᱜ ᱠᱟᱱᱟ ᱦᱮᱸ ᱵᱟᱭ ᱤᱭᱟᱹ ᱟᱠᱟᱫᱟ ᱱᱚᱣᱟ ᱫᱚ ᱟᱵᱚ ᱥᱟᱱᱛᱟᱲ ᱟᱹᱵᱤᱱ ᱟᱹᱞᱤᱧ ᱞᱮᱠᱟᱱ ᱦᱚᱲᱜᱮ ᱱᱚᱝᱠᱟ ᱠᱟᱛᱮᱜ ᱵᱚᱱ ᱨᱟᱹᱜᱤ ᱟᱹᱲᱤᱥ ᱵᱚᱱ ᱫᱚᱦᱚᱭᱮᱫᱟ ᱚᱱᱟ ᱪᱮᱛᱟᱱ ᱨᱮ ᱟᱵᱚ ᱱᱚᱝᱠᱟ ᱵᱚᱱ ᱦᱚᱲ ᱵᱚᱱ ᱱᱟᱥᱟᱣᱮᱫ ᱠᱚᱣᱟ ᱥᱮ ᱱᱟᱥᱟᱜ ᱠᱟᱱᱟ ᱠᱚ ᱟᱨ ᱚᱱᱟ ᱠᱟᱱᱛᱮ ᱟᱵᱚᱣᱟᱜ- ᱡᱚᱛᱚ ᱠᱤᱪᱷᱩ ᱛᱮ ᱯᱨᱚᱵᱞᱮᱢ ᱦᱩᱭᱩᱜ ᱠᱟᱱᱟ ᱮᱯᱚᱨ ᱩᱱᱤ ᱦᱚᱸ ᱵᱚᱱ ᱫᱚᱥᱠᱟᱣ ᱟᱠᱟᱱᱟ ᱥᱟᱶᱛᱮ ᱟᱹᱵᱤᱱᱟᱜ ᱫᱚ ᱪᱮᱫ ᱦᱚ ᱵᱟᱝ ᱦᱩᱭᱩᱜ ᱠᱟᱱᱟ ᱟᱞᱤᱧᱟᱜ ᱦᱚᱸ ᱪᱮᱫ ᱵᱟᱝ ᱚᱱᱮ ᱚᱱᱠᱟᱱ ᱠᱟᱛᱷᱟ
ᱦᱮᱸ ᱦᱳᱭ ᱜᱚᱢᱠᱮ ᱱᱚ- ᱠᱚᱫᱚ ᱢᱟᱱᱮ ᱱᱚᱣᱟ ᱠᱚᱫᱚ ᱱᱚᱣᱟ ᱠᱚᱫᱚ ᱵᱟᱹᱲᱤᱡ ᱡᱤᱱᱤᱥ ᱠᱟᱱ ᱜᱮᱭᱟ ᱱᱚᱣᱟ ᱠᱚᱫᱚ ᱢᱟᱱᱮ ᱥᱟᱦᱟ ᱞᱮ ᱠᱷᱟᱡ ᱜᱮ ᱥᱩᱵᱤᱫᱷᱟ ᱟᱵᱮᱱ ᱵᱮᱱ ᱞᱟᱹᱭ ᱞᱮᱠᱷᱟᱱ ᱡᱮ ᱚᱱᱟ ᱪᱮᱛᱟᱱ ᱨᱮ ᱢᱤᱫᱴᱮᱱ ᱡᱤᱫ ᱫᱚᱦᱚ ᱦᱩᱭᱩᱜᱼᱟ ᱡᱮ ᱩᱱᱤᱭ ᱫᱟᱲᱮᱭᱟᱜ ᱠᱟᱱᱟᱭ ᱤᱧ ᱪᱮᱫᱟᱜ- ᱵᱟᱹᱧ ᱫᱟᱲᱮᱭᱟᱜ ᱤᱧ ᱩᱱᱤ ᱠᱷᱚᱱᱟᱜ ᱢᱟᱱᱮ ᱰᱷᱮᱨ ᱠᱚᱨᱟᱣ ᱠᱟᱛᱮ ᱤᱧ ᱩᱫᱩᱜᱟ ᱱᱚᱜᱼᱚ ᱱᱚᱣᱟ ᱡᱤᱱᱤᱥ ᱛᱟᱦᱮᱸ ᱞᱮᱠᱷᱟᱡ ᱢᱟ ᱟᱹᱰᱤ ᱱᱟᱭᱛᱮ ᱱᱟᱯᱟᱭᱛᱮ ᱟᱵᱚ ᱡᱚᱛᱚ ᱦᱚᱲᱟᱜ ᱢᱟᱱᱮ ᱡᱚᱛᱚ ᱦᱚᱲᱟᱜ ᱥᱚᱝᱥᱟᱨ ᱠᱚ ᱵᱮᱥ ᱧᱚᱜ ᱪᱟᱞᱟᱜᱼᱟ ᱡᱚᱛᱚ ᱦᱚᱲᱟᱜ ᱡᱚᱛᱚ ᱠᱤᱪᱷᱩ ᱜᱮ ᱢᱟᱱᱮ ᱴᱷᱤᱠ ᱴᱷᱟᱠ ᱛᱟᱦᱮᱱᱟ
ᱱᱤᱛ ᱫᱚ ᱛᱟᱦᱞᱮ, ᱛᱟᱦᱞᱮ ᱜᱚᱝᱠᱮ ᱚᱱᱟ ᱠᱚ ᱩᱭᱦᱟᱹᱨ ᱵᱷᱟᱵᱽᱱᱟ ᱠᱷᱟᱹᱛᱤᱨ ᱛᱮ ᱟᱵᱚ ᱥᱟᱱᱛᱟᱲ ᱜᱮᱠᱚ ᱚᱞᱨᱮᱰᱤ ᱛᱟᱭᱚᱢ ᱨᱮ ᱦᱮᱱᱟᱜ ᱵᱚᱱᱟ ᱟᱨᱚ ᱛᱟᱭᱚᱢ ᱥᱮᱫ ᱵᱚᱱ ᱪᱟᱞᱟᱜ ᱠᱟᱱᱟ ᱠᱟᱹᱴᱤᱡ ᱨᱮᱦᱚᱸ ᱵᱚᱱ ᱵᱮᱸᱜᱮᱫ ᱟᱠᱟᱱᱟ ᱟᱫᱚ ᱢᱤᱫᱴᱟᱝ ᱵᱟᱨᱭᱟ ᱡᱟᱦᱟᱸᱭ ᱵᱟᱡᱟᱨ ᱠᱚᱨᱮ ᱠᱚ ᱛᱟᱦᱮᱱ ᱠᱟᱱᱟ ᱱᱩᱠᱩ ᱪᱷᱟᱲᱟ ᱱᱩᱠᱩ ᱧᱮᱞ ᱠᱟᱛᱮᱫ ᱪᱷᱟᱲᱟ ᱵᱟᱝ ᱥᱮᱲᱟᱜᱼᱟ ᱱᱤᱡᱮᱥᱥᱚ ᱥᱟᱱᱛᱟᱲ ᱦᱚᱸ ᱯᱟᱪᱮᱫ ᱟᱵᱚᱣᱟᱜ ᱦᱮᱸ ᱵᱩᱡ ᱫᱚᱨᱠᱟᱨ ᱠᱟᱱᱟ ᱡᱮ ᱟᱵᱚ ᱫᱚ ᱱᱤᱛᱚᱜ ᱥᱟᱱᱛᱟᱲ ᱠᱟᱱᱟᱵᱚᱱ ᱥᱟᱱᱛᱟᱲ ᱫᱚ ᱮᱢᱱᱤᱛᱮ ᱡᱚᱛᱚ ᱨᱮᱜᱮ ᱟᱵᱚ ᱫᱚᱠᱚ ᱦᱮᱰ ᱵᱚᱱᱟ ᱡᱚᱛᱚ ᱮᱴᱟᱜ ᱡᱟᱹᱛᱤ ᱛᱟᱦᱚᱞᱮ ᱟᱵᱚ ᱦᱮᱴ ᱵᱚᱱᱟ ᱠᱚ ᱛᱟᱦᱚᱞᱮ ᱚᱱᱟ ᱠᱚ ᱡᱤᱱᱤᱥ ᱟᱵᱚ ᱟᱵᱚᱣᱟᱜ ᱨᱟᱹᱜᱤ ᱫᱚᱦᱚᱭ ᱦᱩᱭᱩᱜ ᱛᱟᱵᱱᱟ ᱡᱮ ᱟᱵᱚ ᱫᱚ ᱟᱵᱚ ᱡᱩᱢᱤᱫ ᱠᱚᱜᱱᱛᱟᱦᱮᱱ ᱦᱩᱭᱩᱜ ᱛᱟᱵᱚᱱᱟ ᱡᱟᱦᱟᱸ ᱞᱮᱠᱟᱱᱟᱜ ᱮᱴᱠᱮᱴᱚᱬᱮ ᱦᱮᱡ ᱜᱚᱫᱚᱜ ᱨᱮᱦᱚᱸ ᱟᱵᱚ ᱵᱚᱱ ᱡᱟᱦᱟᱸ ᱫᱚ ᱤᱭᱟᱹ ᱞᱮᱠᱟ ᱜᱚᱝᱠᱮ ᱪᱮᱫᱚᱜ ᱦᱳᱭᱳᱜ-ᱟ ᱫᱟᱜ ᱡᱟᱹᱯᱩᱫ ᱞᱮᱠᱟ ᱡᱟᱦᱟᱸ ᱠᱚᱫᱚ ᱵᱟᱠᱚ ᱞᱟᱹᱭᱟ ᱡᱮᱢᱚᱱ ᱠᱤᱪᱷᱩ ᱠᱤᱪᱷᱩ ᱡᱮᱢᱚᱱ ᱫᱟᱜ ᱡᱟᱹᱯᱩᱫ ᱡᱚᱠᱷᱚᱱ ᱦᱩᱭᱩᱜ-ᱟ ᱜᱷᱩᱨᱱᱤ ᱡᱷᱚᱲ ᱡᱟᱦᱟᱸ ᱠᱚᱫᱚ ᱥᱚᱨᱠᱟᱨᱮ ᱞᱟᱹᱭᱟ ᱡᱮ ᱱᱚᱝᱠᱟᱛᱮ ᱜᱷᱩᱨᱱᱤ ᱡᱷᱚᱲ ᱪᱟᱞᱟᱜ-ᱟ ᱱᱚᱝᱠᱟᱛᱮᱵᱚᱱ ᱥᱚᱨᱟᱣ ᱠᱚᱣᱟ ᱱᱚᱝᱠᱟ ᱛᱮ ᱦᱚᱲ ᱫᱚ ᱡᱮᱢᱚᱱ ᱥᱚᱨᱟᱣ ᱞᱟᱦᱟᱨᱮ ᱩᱱᱤ ᱫᱚ ᱧᱮᱞ ᱠᱟᱛᱮᱫ ᱥᱮ ᱥᱴᱟᱰᱤ ᱠᱟᱛᱮ ᱧᱮᱞ ᱠᱟᱛᱮ ᱵᱩᱡᱟᱭ ᱟᱫᱚ ᱜᱚᱝᱢᱠᱮ ᱠᱤᱪᱷᱩ ᱩᱱᱟᱹᱜ ᱠᱤᱪᱷᱩ ᱫᱚ ᱵᱟᱹᱞᱤᱧ ᱞᱟᱹᱭ ᱮᱫᱟ ᱟᱫᱚ ᱚᱠᱛᱚ ᱢᱮᱱᱟᱜ ᱛᱟᱵᱤᱱ ᱜᱮᱭᱟ ᱥᱮ ᱵᱟᱝ ᱵᱟᱝᱠᱷᱟᱱ ᱚᱠᱛᱚ ᱫᱚ ᱪᱟᱵᱟ ᱦᱮᱡ ᱮᱱᱟ ᱦᱮᱸᱛᱚ ᱴᱷᱤᱠᱜᱮᱭᱟ ᱱᱚᱣᱟ ᱠᱚ ᱟᱹᱵᱤᱱ ᱥᱟᱶ ᱨᱚᱯᱚᱲ ᱠᱟᱛᱮ ᱟᱰᱤ ᱟᱹᱰᱤ ᱵᱷᱟᱜᱮ ᱵᱩᱡᱽ ᱮᱱᱟ ᱟᱹᱰᱤ ᱫᱟᱢᱟᱱ ᱮ ᱚᱠᱛᱚ ᱮᱢ ᱞᱟᱹᱜᱤᱫ ᱛᱮ ᱜᱚᱢᱠᱮ ᱟᱹᱰᱤ ᱟᱹᱰᱤ ᱥᱟᱨᱦᱟᱣ ᱜᱚᱢᱠᱮ ᱦᱮᱸ ᱴᱷᱤᱠ ᱜᱮᱭᱟ ᱜᱚᱝᱠᱮ ᱱᱚᱣᱟ ᱫᱚ